ᱦᱮᱸ ᱦᱮᱞᱳ᱾
ᱦᱩᱸ ᱜᱚᱢᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾
ᱞᱟᱹᱭ ᱫᱟᱞᱤᱧ ᱛᱟᱦᱚᱞᱮ ᱚᱠᱟ ᱞᱮᱠᱟ ᱢᱮᱱᱟᱜ ᱵᱤᱱᱟ?
ᱦᱮᱸ ᱜᱚᱝᱠᱮ ᱟᱹᱞᱤᱧ ᱫᱚ ᱱᱟᱯᱟᱭ ᱜᱮ ᱢᱮᱱᱟᱜ ᱞᱤᱧᱟᱹ, ᱛᱟᱯᱚᱨᱮ ᱟᱵᱮᱱ ᱜᱮ?
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ
ᱟᱪᱪᱷᱟ᱾
ᱜᱚᱝᱠᱮ ᱞᱤᱧ ᱞᱮᱭᱫᱟ ᱢᱟᱱᱮ ᱠᱟᱹᱢᱤ ᱠᱚ ᱫᱚ ᱛᱟᱦᱚᱞᱮ ᱮᱸᱰᱮ ᱠᱷᱟᱱ ᱪᱮᱫ ᱠᱚ ᱠᱟᱹᱢᱤ ᱦᱩᱭᱩᱜ ᱠᱟᱱᱟ?
ᱜᱚᱝᱠᱮ ᱱᱤᱛᱚᱜ ᱫᱚ ᱠᱟᱹᱢᱤ ᱵᱚᱞᱛᱮ ᱜᱮᱞᱮ ᱱᱤᱛᱚᱜ ᱫᱚ ᱟᱦᱻ ᱪᱟᱥ ᱵᱟᱥ ᱠᱟᱹᱢᱤ᱾ ᱪᱟᱥᱵᱟᱥ ᱜᱮ ᱮᱠᱷᱚᱱ ᱫᱚ
ᱟᱫᱚ ᱟᱹᱞᱤᱧ ᱦᱚᱸ ᱮᱠᱷᱚᱱ ᱫᱚ ᱪᱟᱥ ᱵᱟᱥ ᱠᱟᱹᱢᱤ ᱫᱚ ᱪᱟᱥ ᱵᱟᱥ ᱠᱟᱹᱢᱤ ᱜᱮ ᱮᱸᱰᱮᱠᱷᱟᱱ ᱟᱞᱮᱥᱮᱫ ᱱᱚᱛᱮ ᱫᱚ ᱚᱱᱠᱟ ᱞᱮᱠᱟ ᱫᱟᱜ ᱫᱚ ᱵᱟᱭ
ᱦᱳᱭ ᱜᱚᱝᱠᱮ ᱱᱚᱱᱛᱮ ᱦᱚᱸ ᱚᱱᱠᱟ ᱞᱮᱠᱟ ᱵᱟᱭ ᱫᱟᱜᱽ ᱠᱮᱫᱮᱫ ᱢᱮᱱᱠᱷᱟᱱ ᱵᱟᱹᱭᱦᱟᱹᱲ ᱠᱚᱛᱮ ᱦᱩᱭᱩᱜ ᱠᱟᱱᱟ ᱤᱧ ᱫᱚ ᱵᱟᱹᱫᱽ ᱠᱚᱫᱚ ᱟᱣᱨᱤᱭᱟᱜᱼᱟ᱾
ᱦᱩᱸ᱾ ᱟᱫᱚ ᱜᱚᱢᱠᱮ ᱞᱤᱧ ᱞᱮᱭ ᱫᱟ ᱢᱟᱱᱮ ᱢᱟᱱᱮ ᱟᱞᱤᱧᱟᱜ ᱢᱮᱱ ᱩᱫᱽᱫᱮᱥᱥᱚ ᱫᱚ ᱦᱩᱭᱩᱜ ᱠᱟᱱᱟ ᱯᱟᱲᱦᱟᱜ ᱞᱟᱹᱠᱛᱤᱭᱟᱱᱟᱜ ᱥᱮ ᱯᱟᱲᱦᱟᱜ ᱠᱤᱪᱷᱩ ᱯᱟᱲᱦᱟᱣ ᱠᱟᱛᱮᱫ ᱟᱢ ᱵᱟᱜᱤ ᱠᱟᱜ ᱟᱠᱟᱴᱟᱜ ᱟᱵᱮᱱ ᱫᱚ ᱚᱠᱟᱴᱟᱜ ᱵᱮᱱ ᱢᱚᱱᱮᱭᱮᱫ ᱠᱟᱱᱟ᱾
ᱟᱫᱚ ᱟᱹᱞᱤᱧᱟᱜ ᱢᱮᱱᱫᱚ ᱯᱟᱲᱦᱟᱣ ᱫᱚ ᱞᱟᱹᱠᱛᱤ ᱠᱟᱱ ᱜᱮᱭᱟ ᱢᱮᱱᱠᱷᱟᱱ ᱫᱚ ᱟᱫᱚ ᱡᱮᱢᱚᱱ ᱟᱫᱚ ᱡᱚᱛᱚ ᱦᱚᱲᱟᱜ ᱫᱚ ᱥᱚᱢᱟᱱ ᱫᱚ ᱵᱟᱝ ᱦᱩᱭᱩᱜ ᱛᱟᱵᱚᱱ ᱜᱮᱭᱟ ᱥᱮ ᱚᱠᱚᱭᱟᱜ ᱫᱚ ᱯᱟᱲᱦᱟᱣ ᱯᱟᱲᱦᱟᱣ ᱛᱮ ᱚᱠᱚᱭᱟᱜ ᱫᱚ ᱢᱟᱡᱷᱮ ᱪᱟᱯ ᱨᱮᱵᱚᱱ ᱧᱩᱨᱩᱜ ᱜᱮᱭᱟ ᱥᱮ᱾
ᱦᱩᱸ ᱦᱩᱸ ᱦᱩᱸ᱾
ᱮᱲᱮ ᱠᱷᱟᱱ ᱜᱮ ᱛᱚᱠᱷᱚᱱ ᱜᱮ ᱥᱮ ᱵᱟᱵᱚᱱ ᱩᱦ ᱯᱟᱲᱦᱟᱣ ᱫᱟᱲᱮᱭᱟᱜᱼᱟ᱾
ᱦᱩᱸ ᱦᱩᱸ ᱦᱩᱸ ᱚᱱᱟᱢᱟ ᱠᱟ ᱛᱷᱟ ᱢᱟ ᱠᱟᱱ ᱜᱮ ᱟᱫᱚ ᱦᱩᱸ ᱦᱩᱸ᱾
ᱟᱫᱚ ᱱᱤᱡᱮᱨᱟᱜ ᱱᱤᱡᱮᱨᱟᱜ ᱤᱭᱟᱹ ᱚᱲᱟᱜ ᱦᱚᱲ ᱡᱚᱠᱷᱚᱱ ᱵᱟᱝ ᱠᱚ ᱯᱟᱲᱦᱟᱣ ᱫᱟᱲᱮᱭᱟᱵᱤᱱᱟ ᱥᱮ ᱵᱟᱠᱚ ᱮᱢ ᱫᱟᱲᱮᱭᱟᱜᱼᱟ ᱛᱚᱠᱷᱚᱱ ᱜᱮᱛᱚ ᱥᱚᱢᱚᱥᱥᱟ ᱨᱮᱵᱤᱱ ᱧᱩᱨᱩᱜᱼᱟ᱾ ᱡᱩᱫᱤ ᱚᱲᱟᱜ ᱥᱟᱱᱟᱭᱮᱫ ᱠᱚᱣᱟ ᱪᱟᱯ ᱚᱥᱩᱵᱤᱫᱟ ᱵᱟᱝ ᱛᱟᱦᱮᱱᱟ ᱮᱱᱰᱮᱠᱷᱟᱱ ᱫᱚ ᱴᱷᱤᱠᱜᱮᱭᱟ᱾
ᱦᱩᱸ ᱦᱩᱸ ᱦᱩᱸ ᱦᱩᱸ ᱚᱱᱟ ᱢᱟ ᱠᱟᱱ ᱜᱮᱭᱟ᱾ ᱟᱫᱚᱞᱤᱧ ᱞᱟᱹᱭᱮᱫᱟ ᱜᱚᱝᱠᱮ ᱢᱟᱱᱮ ᱯᱟᱲᱦᱟᱜ ᱫᱚ ᱮᱠᱷᱚᱱ ᱢᱟᱵᱮᱱ ᱧᱮᱞᱮᱫ ᱜᱮᱭᱟ ᱮᱸᱰᱮ ᱠᱷᱟᱱ ᱮᱠᱷᱚᱱ ᱫᱚ ᱡᱟᱦᱟᱸᱭ ᱵᱷᱟᱜᱮ ᱵᱷᱟᱜᱮ ᱜᱤᱫᱽᱨᱟᱹ ᱦᱚᱸ
ᱯᱟᱲᱦᱟᱣ ᱠᱟᱛᱮᱫ ᱚᱲᱟᱜ ᱠᱚᱨᱮ ᱫᱩᱲᱩᱵ ᱜᱮ ᱢᱮᱱᱟᱜ ᱠᱚᱣᱟ ᱠᱚᱱᱚ ᱚᱠᱟ ᱠᱟᱹᱢᱤ ᱠᱟᱹᱥᱱᱤ ᱢᱟ ᱮᱠᱷᱚᱱ ᱢᱟ ᱵᱟᱝ ᱧᱟᱢᱚᱜ ᱠᱟᱱ ᱚᱱᱠᱟ ᱞᱮᱠᱟ ᱫᱚ ᱥᱚᱨᱠᱟᱨᱟᱜ ᱠᱟᱹᱢᱤ ᱦᱚᱸ ᱠᱚᱦᱚᱸ ᱵᱟᱝ ᱧᱟᱢᱚᱜ ᱠᱟᱱᱟ᱾ ᱮᱸᱰᱮ ᱠᱷᱟᱱ ᱡᱟᱦᱟᱸᱭᱮ ᱚᱞ ᱯᱟᱲᱦᱟᱜ ᱮᱠᱷᱚᱱ ᱫᱚ ᱵᱮᱠᱟᱨ ᱨᱮᱠᱚ ᱫᱩᱲᱩᱵ ᱠᱚᱜ ᱠᱟᱱᱟ ᱮᱸᱰᱮᱠᱷᱟᱱ ᱟᱵᱮᱱ ᱪᱮᱜ ᱵᱮᱱ ᱞᱟᱹᱭᱟ ᱱᱤᱭᱟᱹ ᱤᱫᱤ ᱠᱟᱛᱮᱜ?
ᱱᱤᱭᱟᱹ ᱫᱤᱠ ᱫᱤᱭᱮ ᱫᱚ ᱱᱤᱭᱟᱹ ᱜᱮᱞᱤᱧ ᱞᱟᱹᱭᱟ ᱡᱮ ᱡᱮ ᱱᱚᱣᱟ ᱟᱵᱚ ᱫᱚ ᱯᱟᱲᱦᱟᱣ ᱫᱚ ᱫᱚᱨᱠᱟᱨ ᱜᱮᱭᱟ ᱢᱮᱱᱠᱷᱟᱱ ᱟᱫᱚ ᱵᱟᱵᱚᱱ ᱧᱟᱢ ᱫᱟ ᱟᱵᱚ ᱠᱟᱹᱴᱤᱜ ᱤᱭᱟᱹᱛ ᱟᱵᱚ,
ᱦᱩᱸ ᱦᱩᱸ,
ᱩᱸ
ᱚᱱᱮ ᱚᱱᱠᱟᱱ ᱜᱮᱭᱟ ᱟᱨ ᱪᱮᱜ ᱞᱤᱧ ᱞᱟᱹᱭᱟ ᱢᱟᱱᱮ ᱟᱹᱞᱤᱧ ᱚᱱᱠᱟᱱᱟᱜ ᱮᱠᱷᱚᱱ ᱢᱟ ᱥᱟᱱᱛᱟᱲᱤ ᱛᱮ, ᱛᱚᱠᱷᱚᱱ ᱢᱟ ᱯᱟᱲᱦᱟᱜ ᱢᱟ ᱪᱟᱹᱞᱩᱜ ᱠᱟᱱ ᱜᱮ᱾
ᱟᱫᱚ ᱱᱚᱝᱠᱟ,
ᱟᱫᱚ ᱜᱚᱲᱚ ᱥᱚᱯᱚᱦᱚᱫ ᱚᱝᱠᱟ ᱞᱮᱠᱟ ᱦᱚᱸᱞᱤᱧ ᱧᱮᱞ ᱫᱟ ᱵᱟᱝ ᱧᱟᱢᱚᱜ ᱠᱟᱱᱟ ᱜᱚᱲᱚ ᱥᱚᱯᱚᱦᱚᱫ ᱫᱚ᱾ ᱥᱟᱱᱛᱟᱲᱤ ᱛᱮ ᱡᱟᱦᱟᱸᱭ ᱮᱠᱷᱚᱱ ᱠᱚ ᱡᱟᱦᱟᱸᱭ ᱠᱚ ᱯᱟᱲᱦᱟᱜ ᱠᱟᱱᱟ ᱚᱝᱠᱟ ᱞᱮᱠᱟ ᱞᱤᱧ ᱧᱮᱞᱮᱜ ᱠᱚᱣᱟ ᱮᱠᱷᱚᱱ ᱟᱞᱮ ᱡᱟᱦᱟᱸ, ᱴᱷᱮᱜ ᱞᱮ ᱯᱟᱲᱦᱟᱜ ᱠᱟᱱ ᱛᱟᱦᱮᱸᱱᱟ ᱞᱟᱦᱟᱛᱮ ᱤᱛᱩᱱ ᱟᱥᱲᱟᱟᱨ ᱨᱮ ᱚᱸᱰᱮᱞᱤᱧ ᱧᱮᱞᱮᱫ ᱯᱮᱨᱟ ᱴᱤᱪᱟᱨ ᱦᱤᱥᱟᱹᱵ ᱛᱮᱠᱚ ᱟᱹᱜᱩᱭᱮᱜ ᱠᱚᱣᱟ ᱟᱨᱠᱤ ᱩᱱᱠᱩᱣᱟᱜ ᱫᱚ ᱠᱚᱱᱚ ᱩᱱᱠᱩᱣᱟᱜ ᱠᱚᱱᱚ, ᱠᱷᱚᱨᱪᱟ ᱚᱱᱟ ᱠᱚᱫᱚ ᱟᱨᱠᱤ ᱵᱟᱠᱚ ᱧᱟᱢ ᱫᱟ᱾
ᱟᱪᱪᱷᱟ,
ᱟᱫᱚ, ᱪᱮᱜ ᱞᱮᱠᱟ ᱞᱮᱠᱷᱟᱭ ᱵᱷᱟᱜᱮ ᱡᱩᱛᱩᱜ-ᱟ ᱥᱮ ᱵᱟᱝ ᱚᱱᱮ ᱚᱱᱟᱜᱮ ᱟᱹᱞᱤᱧ ᱫᱚᱞᱤᱧ ᱞᱟᱹᱭᱟ᱾ ᱟᱨ ᱟᱵᱚᱨᱮᱱ ᱜᱚᱝᱠᱮ ᱠᱚᱦᱚᱸ ᱚᱝᱠᱟ ᱞᱮᱠᱟ ᱫᱚ ᱵᱟᱹᱱᱩᱜ ᱠᱚᱣᱟ ᱟᱨ ᱤᱥᱠᱩᱞ ᱢᱮᱱᱟᱜ ᱨᱮᱦᱚᱸ ᱟᱫᱚ ᱚᱝᱠᱟ ᱞᱮᱠᱟ ᱢᱟᱥᱴᱟᱨ ᱠᱚᱫᱚ ᱵᱟᱹᱱᱩᱜ ᱠᱚᱣᱟ, ᱟᱫᱚ ᱟᱵᱮᱱ ᱫᱚ ᱪᱮᱜ ᱵᱮᱱ ᱞᱟᱹᱭᱟ ᱚᱱᱟ ᱤᱫᱤ ᱠᱟᱛᱮᱜ?
ᱦᱳᱭ ᱚᱱᱟ ᱫᱚ ᱢᱟᱜ ᱟᱵᱚ ᱱᱚᱣᱟ ᱫᱚᱜ, ᱥᱚᱝᱥᱚᱫᱽ ᱡᱟᱦᱟᱸ ᱟᱵᱚᱣᱟᱜ ᱤᱭᱟᱹᱨᱮ ᱱᱚᱣᱟ ᱠᱚ ᱤᱭᱟᱹ ᱞᱮᱠᱷᱟᱱ ᱠᱚᱜᱮ ᱵᱮᱥ ᱜᱮ ᱦᱩᱭ ᱠᱚᱜᱼᱟ ᱱᱚᱣᱟ ᱡᱟᱦᱟᱸ ᱟᱸ ᱩᱸ ᱯᱷᱳᱛᱤᱴᱤ ᱤᱭᱟᱹ ᱨᱮ,
ᱩᱸ
ᱤᱥᱠᱩᱞ ᱠᱚᱨᱮᱜ ᱩᱸᱜ
ᱟᱫᱚ ᱟᱵᱚᱨᱮᱱ ᱡᱟᱦᱟᱸᱭ ᱞᱟᱦᱟᱛᱮ ᱩᱱᱠᱩ ᱡᱟᱦᱟᱸᱭ ᱠᱚ ᱯᱟᱲᱦᱟᱣ ᱠᱟᱜ ᱫᱚ ᱩᱱᱠᱩ ᱠᱚᱦᱚᱸ ᱮᱠᱷᱚᱱ ᱢᱟ ᱵᱟ ᱠᱚ ᱧᱟᱢᱮᱜ ᱪᱟᱹᱠᱨᱤ ᱚᱝᱠᱟ ᱦᱤᱥᱟᱹᱵ ᱛᱮᱫᱚ ᱤᱥᱠᱩᱞ ᱠᱚᱨᱮ ᱫᱚ᱾
ᱦᱳᱭ ᱦᱳᱭ ᱚᱝᱠᱟ ᱞᱮᱠᱟᱛᱮ ᱵᱟᱠᱚ ᱧᱟᱢ ᱫᱟ ᱱᱤᱛᱳᱜ ᱫᱚ ᱟᱫᱚ, ᱥᱚᱨᱠᱟᱨ ᱠᱚ ᱚᱱᱟ ᱨᱮᱜᱮ ᱛᱚ ᱚᱵᱚᱨᱳᱫᱷ ᱯᱷᱚᱵᱚᱨᱳᱫ ᱠᱚ ᱪᱟᱞᱟᱜ ᱠᱟᱱᱟ᱾
ᱟᱫᱚ ᱟᱵᱚ ᱫᱚ ᱪᱮᱜ ᱢᱟᱱᱮ ᱟᱵᱚ ᱱᱤᱡᱮ ᱛᱮᱜᱮ ᱦᱟᱛᱟᱣ ᱢᱟ ᱞᱟᱹᱠᱛᱤ ᱠᱟᱱ ᱜᱮᱭᱟ ᱢᱟᱱᱮ ᱥᱚᱨᱼ ᱠᱟᱨ ᱫᱚ ᱟᱵᱚ ᱫᱚ ᱜᱚᱲᱚ ᱫᱚ ᱮᱠᱷᱚᱱ ᱟᱯᱟᱫᱚᱛᱚ ᱚᱝᱠᱟ ᱞᱮᱠᱟ ᱫᱚ ᱵᱟᱭ ᱮᱢᱟᱵᱚᱱ ᱠᱟᱱᱟ ᱡᱟᱦᱟᱸᱭᱟᱜ ᱟᱵᱚ ᱥᱟᱱᱛᱟᱲ ᱨᱮᱱ ᱢᱮᱱᱟᱭ ᱨᱮᱦᱚᱸ ᱯᱨᱮᱥᱤᱰᱮᱱᱴ ᱟᱫᱚ ᱟᱝ ᱠᱟ ᱞᱮᱠᱟ ᱫᱚ ᱮᱠᱷᱚᱱ ᱫᱚ ᱵᱟᱝ ᱧᱮᱞᱚᱜᱚᱜ ᱠᱟᱱᱟ ᱥᱮ ᱞᱟᱦᱟᱛᱮ ᱡᱟᱦᱟᱸᱭ ᱠᱚ ᱯᱟᱲᱦᱟᱣ ᱠᱟᱜ ᱫᱚ ᱩᱱᱠᱩ ᱠᱚᱦᱚᱸ ᱮᱠᱷᱚᱱ ᱫᱚ ᱪᱟᱹᱠᱼ ᱨᱤ ᱠᱚᱫᱚ ᱵᱟᱠᱚ ᱧᱟᱢᱮᱜ ᱛᱟᱵᱚᱱᱟ ᱥᱮ᱾
ᱜᱚᱝᱠᱮ ᱜᱚᱝᱠᱮ ᱠᱟᱹᱴᱤᱜ ᱰᱤᱥᱴᱟᱵᱮᱜ ᱛᱟᱵᱤᱱᱟᱭ ᱠᱟᱴᱟᱣ ᱠᱟᱴᱟᱣᱞᱤᱧ ᱟᱸᱡᱚᱢ ᱫᱟ᱾
ᱦᱩᱸ, ᱜᱚᱝᱠᱮ ᱞᱤᱧ ᱞᱟᱹᱭ ᱫᱟ ᱡᱮ ᱚᱠᱟᱞᱮᱠᱟ ᱞᱮᱠᱷᱟᱭ ᱢᱟᱱᱮ ᱴᱮᱠᱟᱣ ᱫᱟᱨᱟᱢ ᱜᱟᱱᱚᱜᱼᱟ ᱢᱟᱱᱮ ᱟᱠᱟ ᱞᱮᱠᱟ ᱵᱷᱟᱵᱽ ᱛᱮ ᱟᱵᱚ ᱵᱩᱱ ᱚᱞ ᱯᱟᱲᱦᱟᱣ ᱞᱮᱠᱷᱟᱱ ᱟᱨᱠᱤ ᱥᱚᱨᱠᱟᱨ ᱴᱷᱮᱱ ᱠᱷᱚᱱ ᱜᱚᱲᱚ ᱠᱚᱵᱚᱱ ᱧᱟᱢ ᱫᱟᱲᱮᱭᱟᱜᱼᱟ᱾
ᱦᱳᱭ ᱧᱟᱢ ᱞᱮᱠᱷᱟᱱ ᱢᱟ ᱟᱹᱰᱤ ᱱᱟᱯᱟᱭ᱾ ᱡᱩᱫᱤ ᱵᱚᱱ ᱧᱟᱢᱟ ᱛᱟᱦᱚᱞᱮ ᱠᱷᱟᱱ ᱟᱹᱰᱤ ᱱᱟᱯᱟᱭᱚᱜ ᱜᱮᱭᱟ᱾
ᱜᱚᱝᱠᱮ ᱚᱱᱟᱛᱮ ᱯᱟᱲᱦᱟᱣ ᱢᱟ ᱵᱚᱱ ᱯᱟᱲᱦᱟᱜ ᱠᱟᱱ ᱜᱮ ᱟᱫᱚ ᱜᱚᱝ ᱠᱮ ᱟᱹᱞᱤᱧ ᱞᱤᱧ ᱞᱟᱹᱭᱟ ᱢᱟᱱᱮ ᱟᱵᱮᱱ ᱫᱚᱵᱮᱱ ᱯᱟᱲᱦᱟᱜ ᱠᱟᱱ ᱜᱮᱭᱟ ᱥᱮ ᱯᱟᱲᱦᱟᱣ ᱠᱚᱫᱚ ᱵᱮᱱ ᱯᱩᱨᱟᱹᱣ ᱦᱟᱛᱟᱲ ᱠᱟᱫᱟ ᱮᱠᱷᱚᱱ ᱫᱚ ᱛᱟᱦᱞᱮ?
ᱵᱟᱝ ᱵᱟᱝ ᱮᱠᱷᱟᱱ ᱫᱚ ᱯᱟᱲᱦᱟᱣ ᱠᱚᱫᱚ ᱵᱟᱹᱞᱤᱧ ᱯᱟᱲᱦᱟᱜ ᱠᱟᱱ ᱜᱮᱭᱟ᱾ ᱟᱵᱮᱱ ᱜᱮ?
ᱦᱩᱸ ᱜᱚᱝᱠᱮ ᱟᱞᱤᱧ ᱫᱚᱞᱤᱧ ᱯᱟᱲᱦᱟᱣ ᱫᱚᱞᱤᱧ ᱯᱟᱲᱦᱟᱜ ᱜᱮᱭᱟ ᱮᱠᱷᱚᱱ ᱪᱟᱹᱟᱞᱩᱜ ᱠᱟᱱ ᱜᱮᱭᱟ ᱯᱟᱲᱦᱟᱣ ᱠᱚᱫᱚ᱾ ᱟᱫᱚ ᱜᱚᱝᱠᱮ ᱟᱵᱮᱱ ᱡᱮ ᱯᱟᱲᱦᱟᱜ ᱵᱮᱱ ᱵᱟᱹᱜᱤ ᱠᱟᱫᱟ ᱢᱟᱱᱮ ᱚᱠᱟ ᱞᱮᱠᱟ ᱵᱮᱱ ᱟᱴᱠᱟᱨ ᱫᱟ ᱯᱟᱲᱦᱟᱣ ᱵᱟᱹᱜᱤ ᱠᱟᱛᱮᱫ?
ᱟᱹᱞᱤᱧ ᱫᱚ ᱱᱤᱝᱠᱟᱹ ᱚᱲᱟᱜ ᱠᱷᱚᱱᱟᱜ ᱠᱳᱱᱚ ᱪᱮᱫ ᱜᱮ ᱤᱭᱟᱹ ᱵᱟᱹᱞᱤᱧ ᱧᱟᱢᱮᱫ ᱛᱟᱦᱮᱸᱫ ᱥᱟᱯᱳᱴ ᱟᱞᱤᱧ, ᱚᱲᱟᱜ ᱨᱮᱱᱟᱜ ᱪᱟᱯ ᱥᱮ ᱡᱚᱛᱚ ᱥᱮᱫ ᱜᱮ ᱧᱮᱞ ᱦᱩᱭᱩᱜ ᱠᱟᱱ ᱛᱟᱦᱮᱸᱱ,
ᱚᱱᱟᱢᱟ ᱠᱟᱱ ᱜᱮ ᱡᱚᱛᱚ ᱦᱚᱲᱟᱜᱼᱼ ᱦᱮᱸ ᱡᱚᱛᱚ ᱦᱚᱲᱟᱜ ᱞᱤᱠᱷᱚᱱ ᱨᱮᱫᱚ ᱚᱞ ᱫᱚ ᱵᱟᱝ ᱛᱟᱦᱮᱱ ᱛᱟᱦᱮᱸᱫ ᱯᱟᱲᱦᱟᱜ ᱨᱮᱱᱟᱜ ᱫᱚ᱾
ᱚᱠᱚᱭ ᱠᱚᱣᱟᱜ ᱫᱚ ᱠᱟᱹᱢᱤ ᱠᱷᱟᱹᱛᱤᱨ ᱦᱚᱸ ᱚᱲᱟᱜ ᱨᱮᱱᱟᱜ ᱟᱱᱟᱴ ᱠᱚ ᱧᱮᱞᱚᱜᱚᱜᱼᱟ ᱟᱹᱰᱤ ᱞᱮᱠᱟᱱᱟᱜ ᱟᱱᱟᱴ ᱧᱮᱞᱚᱜᱚᱜᱼᱟ ᱚᱱᱟ ᱠᱷᱟᱹᱼᱼ ᱛᱤᱨ ᱛᱮ ᱦᱚᱸ ᱯᱟᱲᱦᱟᱜ ᱠᱚ ᱵᱟᱹᱜᱤᱭ ᱛᱟᱦᱮᱸᱜ ᱜᱮ
ᱡᱮ ᱮᱢᱚᱱ ᱠᱤᱪᱷᱩ ᱫᱚ ᱵᱟᱝ ᱯᱟᱲᱦᱟᱜ ᱜᱮ ᱞᱟᱹᱠᱛᱤᱭᱮᱱᱟ ᱟᱞᱤᱧ ᱫᱚ ᱩᱱᱟᱹᱜ ᱴᱟ ᱫᱚ ᱵᱟᱹᱞᱤᱧ ᱢᱚᱱᱮᱭᱟ, ᱮᱸ ᱯᱟᱲᱦᱟᱜ ᱫᱚ ᱞᱟᱹᱠᱛᱤᱭᱟᱱᱟᱜ ᱜᱮ ᱟᱞᱤᱧ ᱫᱚᱞᱤᱧ ᱢᱚᱼᱼ ᱱᱮᱭᱟ ᱢᱟᱱᱮ ᱠᱤᱪᱷᱩᱴᱟ ᱜᱮᱭᱟᱱ ᱦᱟᱛᱟᱣ ᱠᱟᱛᱮᱜ ᱵᱟᱝ ᱯᱟᱲᱦᱟᱜ ᱨᱮᱦᱚᱸ ᱪᱟᱹᱞᱩᱜ ᱜᱮᱭᱟᱭ ᱢᱟᱱᱮ ᱡᱟᱦᱟᱸ ᱞᱤᱧ ᱞᱟᱹᱭᱫᱟ ᱮᱠᱷᱚᱱ ᱡᱮᱢᱚᱱ ᱡᱚᱛᱚ ᱨᱮᱱᱟᱜ ᱜᱮ ᱟᱫᱷᱟᱨ ᱞᱤᱝᱠ ᱵᱮᱝᱠ ᱞᱤᱝᱠ ᱡᱚᱛᱚ ᱨᱮᱱᱟᱜ ᱜᱮ ᱠᱚᱨᱟᱣ ᱦᱩᱭᱩᱜ ᱠᱟᱱᱟ ᱥᱮ ᱾
ᱦᱳᱭ ᱡᱚᱛᱚ ᱨᱮᱱᱟᱜ ᱜᱮ ᱠᱚᱨᱟᱣ ᱦᱩᱭᱩᱜ ᱠᱟᱱᱟ ᱾
ᱦᱮᱸ ᱟᱨ ᱞᱟᱦᱟ ᱛᱮᱫᱚ ᱡᱮᱞᱮᱠᱟ ᱛᱟᱦᱮᱸ ᱠᱟᱱᱟ ᱟᱨᱠᱤ ᱪᱤᱴᱷᱤ ᱠᱚ ᱟᱹᱜᱩ ᱦᱚᱴᱚ ᱠᱟᱜ ᱠᱟᱱ ᱛᱟᱦᱮᱸᱱᱟ ᱚᱲᱟᱜ ᱦᱟᱝᱠᱟ ᱥᱮ ᱱᱤᱝᱠᱟ ᱦᱮᱡ ᱟᱠᱟᱱ ᱛᱟᱯᱮᱭᱟ᱾ ᱮᱸᱰᱮ ᱠᱷᱟᱱ ᱮᱠᱷᱚᱱᱼᱼ ᱮᱠᱷᱚᱱ ᱢᱟ ᱚᱱᱠᱟ ᱞᱮᱠᱟ ᱢᱟ ᱵᱟᱝ ᱦᱩᱭᱩᱜ ᱠᱟᱱᱟ ᱥᱮ ᱪᱤᱴᱷᱤ ᱠᱚᱫᱚ ᱵᱟᱠᱚ ᱟᱹᱜᱩ ᱦᱚᱴᱚ ᱠᱟᱜ ᱠᱟᱱᱟ ᱥᱮ ᱯᱤᱭᱚᱱ ᱠᱚᱦᱚᱸ ᱚᱱᱠᱟ ᱞᱮᱠᱟ ᱮᱠᱷᱚᱱ ᱫᱚ ᱵᱟᱹᱱᱩᱜ ᱠᱚᱣᱟ ᱥᱮ᱾
ᱵᱟᱝ ᱵᱟᱝ ᱚᱱᱠᱟ ᱞᱮᱠᱟ ᱫᱚ ᱱᱤᱛᱚᱜ ᱫᱚ ᱵᱟᱹᱱᱩᱜ ᱠᱚᱣᱟ ᱱᱤᱛᱚᱜ ᱫᱚ ᱡᱚᱛᱚ ᱤᱭᱟᱹ ᱢᱟᱫᱽᱫᱷᱚᱢ ᱛᱮᱜᱮ ᱾
ᱦᱮᱸ ᱯᱷᱳᱱ ᱛᱮᱜᱮ ᱟᱫᱚ ᱟᱹᱞᱤᱧ ᱫᱚ ᱱᱤᱭᱟᱹ ᱜᱮᱞᱤᱧ ᱞᱟᱹᱭᱟ ᱢᱟᱱᱮ ᱯᱷᱳᱱ ᱛᱮᱥᱮ ᱟᱫᱚᱼᱼ ᱵᱮᱝᱠ ᱠᱚᱨᱮ ᱡᱟᱦᱟᱱᱟᱜ ᱠᱟᱹᱢᱤ ᱡᱩᱫᱤ ᱛᱟᱦᱮᱱ ᱛᱟᱵᱮᱱ ᱠᱷᱟᱡ ᱮᱠᱷᱚᱱ ᱫᱚ ᱡᱤᱢᱮᱞ ᱟᱭᱰᱤ ᱨᱮᱠᱚ ᱠᱳᱞ ᱮᱫᱟ ᱡᱟᱦᱟᱸ ᱢᱮᱥᱮᱡᱽᱼᱼ ᱠᱚ ᱟᱨᱠᱤ᱾
ᱦᱳᱭ ᱦᱳᱭ
ᱟᱫᱚᱞᱤᱧ ᱞᱟᱹᱭᱟ ᱠᱤᱪᱷᱩᱴᱟ ᱢᱟᱱᱮ ᱯᱟᱲᱦᱟᱜ ᱵᱟᱰᱟᱭ ᱞᱟᱹᱠᱛᱤ ᱠᱟᱱᱟ ᱪᱮᱫᱟᱜ ᱥᱮᱼᱼ ᱢᱮᱥᱮᱡᱽ ᱠᱚᱨᱮ ᱡᱟᱦᱟᱱᱟᱜ ᱠᱚ ᱠᱩᱞ ᱟᱵᱮᱱᱟ ᱟᱫᱚᱵᱮᱱ ᱢᱮᱱᱟ ᱦᱮᱸ ᱱᱤᱝᱠᱟ ᱜᱮ ᱰᱮᱞᱤ ᱦᱤᱡᱩᱜ ᱛᱟᱦᱮᱱᱟ ᱢᱮᱥᱮᱡᱽ,
ᱮᱸᱰᱮ ᱠᱷᱟᱱ ᱫᱚ ᱟᱵᱮᱱ ᱫᱚ ᱠᱳᱱᱳ ᱵᱟᱵᱮᱱᱼᱼ
ᱦᱳᱭ ᱠᱤᱪᱷᱩ ᱴᱟᱜ ᱫᱚ ᱯᱟᱲᱦᱟᱜ ᱫᱚ ᱞᱟᱹᱠᱛᱤ ᱠᱟᱱ ᱜᱮᱭᱟ ᱥᱮᱬᱟ ᱫᱚ
ᱦᱮᱸ ᱚᱱᱟ ᱜᱮᱞᱤᱧ ᱢᱮᱱ ᱟᱨ ᱡᱟᱦᱟᱱᱟᱜ ᱠᱚ ᱪᱮᱫ ᱠᱟᱹᱢᱤ ᱠᱚ ᱦᱮᱡ ᱞᱮᱱᱠᱷᱟᱡ ᱠᱤᱪᱷᱩᱴᱟ ᱯᱟᱲᱦᱟᱣ ᱠᱟᱛᱼᱼ ᱮᱱᱛᱮ ᱨᱮᱦᱚᱸ ᱮᱠᱷᱚᱱ ᱡᱮᱢᱚᱱ ᱠᱚ ᱞᱟᱹᱭ ᱫᱟ ᱢᱮᱱ ᱫᱟᱠᱚᱼᱼ ᱯᱳᱥᱴ ᱚᱯᱷᱤᱥᱤ ᱠᱚᱨᱮ ᱠᱟᱹᱢᱤ ᱠᱚ ᱧᱟᱢᱚᱜᱼᱟ ᱡᱟᱦᱟᱸᱭ ᱴᱮᱱ ᱴᱩᱭᱮᱞ ᱠᱚ ᱯᱟᱲᱦᱟᱣ ᱟᱠᱟᱜᱼᱟ ᱾
ᱦᱳᱭ ᱚᱱᱟ ᱫᱚᱠᱚ ᱢᱮᱱ ᱚᱱᱟ ᱠᱚ ᱧᱟᱢᱚᱜ ᱠᱷᱟᱱ ᱢᱟ ᱡᱩᱫᱤ ᱟᱹᱰᱤ ᱱᱟᱯᱟᱭᱚᱜᱼᱟ᱾
ᱱᱟᱯᱟᱭ ᱢᱟ ᱱᱟᱯᱟᱭᱚᱜ ᱜᱮᱭᱟ ᱟᱫᱚ ᱚᱱᱟ ᱛᱟᱦᱮᱱᱟ ᱱᱟᱯᱟᱭ ᱚᱜ ᱜᱮᱭᱟ ᱟᱫᱚ ᱮᱸᱰᱮᱠᱷᱟᱱ ᱚᱱᱟ ᱜᱮᱞᱤᱧ ᱞᱟᱹᱭᱟ ᱢᱟᱱᱮ ᱯᱟᱲᱦᱟᱜ ᱫᱚ ᱠᱤᱪᱷᱩᱴᱟ ᱫᱚ ᱵᱟᱰᱟᱭ ᱞᱟᱹᱠᱛᱤ᱾
ᱡᱟᱦᱟᱱᱟᱜ ᱢᱮᱥᱮᱡᱽ ᱠᱚ ᱦᱤᱡᱩᱜᱼᱟ ᱟᱫᱚᱵᱮᱱ ᱢᱮᱱᱟ ᱰᱮᱞᱤᱜᱮ ᱱᱤᱝᱠᱟ ᱢᱮᱥᱮᱡᱽ ᱦᱤᱡᱩᱜᱼᱟ ᱮᱸᱰᱮ ᱠᱷᱟᱱ ᱪᱮᱫ ᱵᱮᱱ ᱧᱮᱞᱟ ᱚᱱᱠᱟ ᱞᱮᱠᱟ ᱧᱮᱞᱼᱼᱼ ᱛᱟ ᱯᱟᱲᱦᱟᱜ ᱵᱟᱢ ᱵᱟᱰᱟᱭ ᱠᱷᱟᱱ ᱫᱚ ᱮᱸᱰᱮᱠᱷᱟᱱ ᱚᱱᱟ ᱠᱚᱦᱚᱸ ᱧᱮᱧᱮᱞ ᱫᱚ ᱵᱟᱝ ᱵᱮᱱ ᱪᱟᱞᱟᱜᱼᱟ ᱥᱮ
ᱮᱸᱰᱮᱠᱷᱟᱱ ᱡᱚᱠᱷᱚᱱ ᱟᱵᱮᱱ ᱡᱚᱠᱷᱚᱱ ᱴᱟᱠᱟ ᱛᱩᱞᱟᱹᱣ ᱵᱮᱱ ᱪᱟᱞᱟᱜᱼᱟ ᱩᱱ ᱚᱠᱛᱚ ᱠᱚ ᱢᱮᱛᱟᱵᱮᱱᱟ ᱟᱵᱮᱱᱟᱜ ᱦᱮᱸ ᱱᱤᱝᱠᱟᱱᱟᱜ ᱯᱨᱳᱵᱞᱮᱢ ᱢᱮᱱᱟᱜᱼᱼ ᱛᱟᱵᱮᱱᱟ ᱚᱱᱠᱟᱱᱟᱜ ᱯᱨᱚᱵᱽᱞᱮᱢ ᱢᱮᱱᱟᱜ ᱛᱟᱵᱮᱱᱟ ᱮᱸᱰᱮᱠᱷᱟᱱ ᱴᱟᱠᱟ ᱛᱩᱞᱟᱹᱣ ᱵᱟᱝ ᱵᱮᱱ ᱫᱟᱲᱮᱭᱟᱜᱼᱟ ᱥᱮ
ᱢᱮᱱ ᱫᱟᱞᱤᱧ ᱜᱚᱢᱠᱮ ᱪᱟᱥᱵᱟᱥ ᱫᱚ ᱛᱤᱱ ᱥᱟᱺᱜᱤᱧ ᱠᱮᱫᱟᱵᱮᱱ ᱟᱵᱮᱱ ᱫᱚ?
ᱪᱟᱥᱵᱟᱥ ᱫᱚ ᱚᱠᱟᱞᱮᱠᱟᱞᱤᱧ ᱞᱟᱹᱭ ᱟᱵᱮᱱᱟ ᱱᱚᱛᱮᱼᱼ ᱱᱚᱛᱮᱢᱟ ᱵᱟᱹᱫ ᱥᱮᱫ ᱢᱟ ᱫᱟᱜ ᱜᱮ ᱵᱟᱹᱱᱩᱜᱼᱟ, ᱵᱟᱹᱭᱦᱟᱹᱲ ᱥᱮᱫ ᱜᱮ ᱡᱟᱦᱟᱸ ᱛᱤᱱᱟᱹᱜ ᱩᱰᱟᱹᱝ ᱪᱟᱥ ᱦᱳᱭ ᱠᱟᱱᱟ᱾
ᱦᱳᱭ ᱱᱚᱛᱮ ᱦᱚᱸ ᱤᱱᱠᱟᱹᱜ ᱜᱮ,
ᱟᱫᱚᱞᱤᱧ ᱞᱟᱹᱭᱫᱟ ᱜᱚᱝᱠᱮ ᱱᱚᱜᱼᱚᱭ ᱡᱮ ᱟᱵᱚ ᱡᱮᱵᱚᱱ ᱪᱟᱥ ᱫᱟ ᱟᱫᱚ ᱜᱚᱢ ᱠᱮ ᱮᱠᱷᱚᱱ ᱢᱟᱵᱮᱱ ᱧᱮᱞᱮᱜ ᱜᱮ ᱩᱱᱠᱩ ᱠᱟᱴᱠᱚᱢ ᱥᱮ ᱜᱚᱝᱜᱷᱟ ᱩᱱᱠᱩ ᱠᱚᱫᱚ ᱮᱠᱷᱚᱱ ᱫᱚ ᱵᱟᱠᱚ ᱧᱮᱞᱚᱜᱚᱜ ᱠᱟᱱᱟ ᱥᱮ? ᱦᱟᱹᱠᱩ ᱠᱚᱫᱚ,
ᱦᱳᱭ ᱠᱷᱩᱵ ᱮᱠᱴᱟ ᱫᱚ ᱞᱟᱦᱟ ᱞᱮᱠᱟ ᱫᱚ ᱵᱟᱠᱚ ᱧᱮᱞᱚᱜᱚᱜ ᱠᱟᱱᱟ᱾
ᱚᱱᱟᱜᱮᱛᱚ ᱜᱚᱝᱠᱮ ᱢᱟᱱᱮ ᱪᱮᱠᱟᱛᱮ ᱟᱵᱟᱨ ᱵᱚᱱ ᱚᱱᱠᱟ ᱵᱚᱱ ᱧᱟᱢ ᱫᱟᱲᱮ ᱟᱠᱚᱣᱟ? ᱠᱤᱪᱷᱩ ᱵᱤᱱ ᱞᱟᱹᱭ ᱫᱟᱲᱮᱭᱟᱜᱼᱟ ᱢᱟᱱᱮ ᱪᱮᱫᱠᱟᱛᱮᱵᱚᱱ ᱡᱟᱸᱜᱮ ᱫᱟᱨᱟᱢᱟ, ᱥᱮᱵᱚᱱ ᱴᱮᱠᱟᱣ ᱫᱟᱨᱟᱢ ᱫᱟᱲᱮᱭᱟᱜᱼᱟ᱾
ᱚᱰᱹᱮᱦᱮ ᱚᱱᱟᱫᱚ ᱜᱚᱝᱠᱮ ᱩᱱᱟᱹᱜ ᱫᱷᱟᱹᱵᱤᱡ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱫᱚᱦᱚ ᱩᱛᱟᱨᱟᱜ ᱫᱚ᱾
ᱟᱞᱤᱧ ᱫᱚ ᱡᱟᱦᱟᱸᱛᱤᱱᱟᱹᱜ ᱞᱤᱧ ᱵᱷᱟᱵᱤᱛᱚᱜᱼᱟ ᱢᱟᱱᱮ ᱟᱨᱠᱤ ᱩᱱᱟᱹᱜ ᱴᱟ ᱡᱩᱫᱤ ᱵᱤᱱ
ᱯᱟᱥᱴᱟ ᱠᱷᱚᱱ ᱡᱩᱫᱤ ᱵᱮᱱ ᱞᱟᱹᱭ ᱫᱟᱲᱮᱭᱟᱜ ᱠᱷᱟᱱ ᱫᱚ ᱟᱹᱫᱤᱧᱞᱤᱧ ᱟᱸᱡᱚᱢ ᱞᱮᱜᱮ᱾
ᱟᱞᱤᱧ ᱫᱚ ᱚᱱᱠᱟ ᱞᱮᱠᱟᱞᱤᱧ ᱞᱟᱹᱭᱼᱟ ᱢᱟᱱᱮ ᱴᱮᱠᱟᱣ ᱫᱟᱨᱟᱢ ᱡᱩᱛ ᱫᱚ ᱡᱩᱛᱚᱜᱼᱟ, ᱞᱟᱦᱟ ᱛᱮ ᱟᱝᱜᱤᱱ ᱦᱟᱯᱲᱟᱢ ᱠᱚ ᱡᱮᱢᱚᱱ ᱠᱚ ᱪᱟᱥᱮ ᱛᱟᱦᱮᱸ ᱠᱟᱱᱟ ᱱᱟᱦᱮᱞ ᱛᱮ, ᱥᱮ ᱰᱟᱹᱝᱨᱤ, ᱠᱟᱰᱟ, ᱛᱮᱠᱚ ᱪᱟᱥᱮ ᱛᱟᱦᱮᱸ ᱠᱟᱱᱟ᱾
ᱦᱳᱭ ᱟᱫᱚ ᱜᱚᱝᱠᱮ ᱱᱤᱭᱟᱹ ᱠᱟᱛᱷᱟ ᱞᱤᱧ ᱞᱟᱹᱭᱟ ᱪᱟᱥ ᱢᱟ ᱤᱱᱠᱟᱹ ᱢᱟ ᱪᱟᱥ ᱱᱮᱛᱟᱨ ᱫᱚ ᱟᱹᱰᱤ ᱠᱤᱪ ᱪᱷᱩ ᱵᱚᱱ ᱮᱢᱟᱜ ᱠᱟᱱ ᱜᱮᱭᱟ ᱥᱮ ᱡᱟᱯᱟᱱ ᱠᱚ ᱵᱤᱥ ᱛᱚ ᱟᱫᱚ ᱚᱱᱟ ᱛᱮᱦᱚᱸ ᱢᱤᱫᱴᱟᱝ ᱥᱚᱢᱚᱭ ᱥᱟᱹ ᱦᱩᱭᱩᱜ ᱠᱟᱱ ᱜᱮᱭᱟ ᱩᱱᱠᱩᱣᱟᱜ ᱧᱮᱞ ᱦᱳᱭ ᱠᱟᱱᱟ᱾
ᱦᱩᱸ ᱦᱩᱸ ᱦᱩᱸ ᱦᱩᱸ᱾
ᱵᱩᱡᱽ ᱫᱟᱵᱮᱱ ᱜᱚᱝᱠᱮ᱾
ᱦᱩᱸ ᱦᱩᱸ᱾ ᱚᱱᱟᱢᱟ ᱠᱟᱱ ᱜᱮᱭᱟ ᱚᱱᱟ ᱜᱮᱞᱤᱧ ᱟᱹᱞᱤᱧ ᱫᱚᱞᱤᱧ ᱢᱮᱱᱟ ᱡᱟᱹᱥᱛᱤ ᱥᱟᱨ ᱠᱚ ᱵᱟᱝ ᱮᱢ ᱠᱟᱛᱮᱜ
ᱦᱳᱭ ᱟᱨ ᱱᱤᱛᱳᱜ ᱛᱚᱵᱮᱱ ᱵᱩᱡᱮᱜ ᱜᱮᱭᱟ ᱤᱸᱱᱠᱟᱹ ᱤᱱᱠᱟᱹ ᱱᱟᱦᱮᱞ ᱠᱚᱦᱚᱸ ᱵᱟᱹᱱᱩᱜᱼᱟ, ᱡᱮ ᱚᱠᱚᱭᱟᱜ ᱡᱤᱱᱤᱥ ᱡᱚᱲᱟ ᱠᱚᱦᱚᱸ ᱚᱱᱠᱟᱞ ᱞᱮᱠᱟ ᱵᱟᱝᱵᱚᱱ ᱫᱚᱦᱚᱭᱮᱜ ᱠᱚᱣᱟ᱾
ᱚᱱᱟ ᱦᱚ ᱠᱟᱱ ᱜᱮᱭᱟ ᱡᱤᱱᱤᱥ
ᱟᱫᱚ ᱚᱱᱟ ᱚᱱᱟ ᱛᱮᱜᱮ ᱥᱮ ᱱᱤᱛᱳᱜ ᱫᱚ ᱥᱟᱨ ᱠᱚ ᱵᱟᱵᱚᱱ ᱮᱢᱟᱜ ᱠᱟᱱᱟ, ᱩᱱᱫᱚ ᱤᱭᱟᱹ ᱠᱚ ᱵᱟᱝ ᱮᱢᱟᱜ ᱠᱷᱟᱸᱡ ᱛᱟᱦᱮᱸᱫ ᱡᱮᱵᱚᱥᱟᱨ ᱠᱚ ᱜᱩᱨᱤᱡ ᱠᱚ ᱱᱤᱛᱚᱜ ᱫᱚ ᱚᱱᱟ ᱠᱚᱫᱚ ᱵᱟ
ᱵᱟᱝᱵᱚᱱ ᱮᱢ ᱫᱟ ᱮᱠᱷᱚᱱ ᱫᱚ,
ᱚᱱᱟ ᱛᱮᱦᱚᱸ ᱢᱤᱫᱴᱟᱝ ᱚᱥᱩᱵᱤᱫᱷᱟ ᱦᱳᱭᱳᱜ ᱠᱟᱱ ᱜᱮᱭᱟ, ᱩᱱᱠᱩᱣᱟᱜ ᱧᱮᱞ ᱦᱳᱭ ᱠᱟᱱᱟ
ᱥᱟᱨᱠᱚ ᱡᱟᱥᱛᱤᱵᱩᱱ ᱞᱟᱜᱟᱣᱮᱫᱟ
ᱦᱩᱸ
ᱚᱱᱟ ᱛᱮᱜᱮ ᱡᱮᱞ ᱠᱟᱫᱟᱞᱤᱧ ᱵᱤᱥᱤ ᱦᱟᱠᱩ ᱠᱚ, ᱛᱚᱢᱮ ᱡᱚᱠᱷᱚᱱ ᱵᱤᱥ ᱮᱢᱚᱜ ᱥᱚᱢᱚᱭ ᱠᱷᱮᱛ ᱠᱚᱨᱮ ᱠᱚ ᱜᱳᱡ ᱜᱳᱡᱩᱜ ᱜᱮᱭᱟ ᱠᱚ᱾
ᱦᱩᱸ ᱚᱱᱟᱢᱟ ᱠᱟᱱ ᱜᱮᱭᱟ, ᱠᱷᱮᱛ ᱟᱨ ᱮᱠᱷᱚᱱ ᱫᱚ ᱡᱮᱢᱚᱱ ᱴᱩᱞᱤ ᱠᱚᱛᱮ ᱵᱚᱱ ᱥᱤ ᱪᱚᱭᱮᱫᱟ ᱥᱮᱸ ᱮᱰᱮᱠᱷᱟᱱ ᱴᱩᱞᱤ ᱨᱮᱱᱟᱜ ᱮᱠᱷᱚᱱ ᱫᱚ ᱞᱟᱦᱟ ᱛᱮᱫᱚ ᱠᱤᱪᱷᱩ ᱫᱤᱱ ᱞᱟᱦᱟ ᱫᱚ ᱚᱱᱟ ᱯᱷᱟᱞ ᱛᱮᱠᱩ ᱥᱤ ᱵᱟᱲᱟᱭᱮᱜ ᱛᱟᱦᱮᱱᱟ᱾ ᱮᱠᱷᱚᱱ ᱫᱚ ᱡᱟᱦᱟᱸ ᱠᱚ ᱢᱮᱛᱟᱜ ᱠᱟᱱᱟ ᱞᱚᱴᱟᱨ, ᱚᱱᱟ ᱛᱮᱵᱩᱱ ᱥᱤᱭ ᱮᱸᱰᱮᱠᱷᱟᱱ ᱡᱚᱛᱚ ᱠᱚ ᱜᱩᱸᱰᱟᱹ ᱤᱫᱤᱭᱮᱜ ᱠᱚᱣᱟ ᱡᱟᱦᱟᱸ ᱛᱤᱱᱟᱹᱜ ᱠᱚ ᱧᱟᱢᱮ ᱠᱚᱣᱟ ᱦᱟ ᱠᱩ ᱠᱟᱱ, ᱜᱚᱸᱜᱷᱟ ᱠᱟᱱ, ᱠᱟᱴᱠᱚᱢ ᱠᱟᱱ, ᱡᱟᱦᱟᱸ ᱞᱮᱠᱟᱱᱟᱜ ᱡᱤᱱᱤᱥ ᱠᱚᱜᱮ ᱧᱟᱢᱫᱟ ᱡᱚᱛ ᱛᱚ ᱜᱮ ᱜᱩᱸᱰᱟᱹ ᱤᱫᱤᱭᱮᱫᱟ ᱟᱫᱚ ᱚᱱᱠᱟ ᱞᱮᱠᱷᱟᱡ ᱵᱟᱝ ᱴᱮᱠᱟᱣ ᱫᱟᱨᱟᱢ ᱜᱟᱱᱚᱜᱼᱟ ᱥᱮ᱾ ᱮᱸᱰᱮᱠᱷᱟᱱ ᱜᱟᱹᱰᱤ ᱠᱚ ᱪᱟᱞᱟᱜᱼᱟ ᱟᱨ ᱮᱠᱷᱚᱱ ᱫᱚ ᱰᱤᱡᱤᱴᱟᱞ ᱡᱩᱜᱽ ᱠᱟᱱᱟ ᱢᱟᱱᱮ ᱵᱟᱝ ᱪᱟᱞᱟᱜ ᱨᱮ ᱨᱮᱦᱚᱸ ᱵᱟᱝ ᱡᱩᱛᱩᱜᱼᱟ,
ᱦᱳᱭ
ᱟᱨᱠᱤ ᱚᱱᱠᱟ ᱞᱮᱠᱟ ᱠᱟᱛᱮᱜ ᱜᱮ ᱤᱧᱫᱩᱧ ᱢᱮᱱᱟ ᱴᱮᱠᱟᱣ ᱫᱟᱨᱟᱢ ᱟᱨᱠᱤ ᱡᱩᱛᱩᱜᱼᱟ ᱾ ᱮᱸᱰᱮᱠᱷᱟᱱ,